ᱡᱚᱦᱟᱨ
ᱦᱮᱸ ᱡᱚᱦᱟᱨ ᱜᱮ ᱡᱚᱦᱟᱨ ᱜᱮ
ᱦᱳᱭ ᱛᱚ ᱚᱠᱟ ᱪᱮᱛᱟᱱ ᱞᱟᱝ ᱜᱟᱞᱢᱟᱨᱟᱜᱼᱟ
ᱦᱮᱸ ᱜᱟᱞᱢᱟᱨᱟᱣ ᱫᱚ ᱤᱧᱟᱹᱜ ᱦᱩᱫᱤᱥ ᱛᱮᱫᱚ ᱢᱮᱱ ᱮᱫᱟᱭ ᱱᱚᱣᱟ ᱟᱵᱚ ᱟ ᱟᱹᱛᱩ ᱫᱤᱥᱚᱢ ᱦᱚᱲ ᱠᱟᱱᱟᱵᱚᱱ ᱥᱮ ᱟᱫᱚᱧ ᱦᱩᱫᱤᱥᱮᱜᱼᱟ ᱱᱚᱣᱟ ᱟᱹᱛᱩ ᱫᱤᱥᱚᱢ ᱵᱟᱵᱚᱫ ᱛᱮᱫᱚ ᱱᱟᱥᱮ ᱱᱟᱥᱮ ᱡᱟᱦᱟᱸᱱᱟᱜ ᱵᱟᱰᱟᱭ ᱠᱚ ᱢᱮᱱᱟᱜ ᱛᱟᱵᱚᱱᱟ ᱥᱮ ᱚᱱᱟ ᱟᱛᱳ ᱴᱚᱞᱟ ᱨᱮᱭᱟᱜ ᱚᱱᱟ ᱢᱟᱱᱮ ᱡᱟᱭᱜᱟ ᱠᱚ ᱪᱮᱫᱞᱠᱟ ᱢᱮᱱᱟᱜ ᱛᱟᱵᱚᱱᱟ ᱚᱱᱟ ᱥᱟᱛᱟᱢ ᱨᱮ ᱜᱟᱞᱢᱟᱨᱟᱣ ᱞᱮᱠᱷᱟᱡ ᱫᱚ ᱜᱟᱱᱚᱜᱚᱜ ᱜᱮᱭᱟ ᱛᱚ
ᱦᱳᱭ ᱛᱚ ᱟᱯᱮ ᱥᱮᱱᱟᱜ ᱟᱛᱳ ᱫᱤᱥᱚᱢ ᱵᱟᱵᱚᱛ ᱛᱮ ᱞᱟᱹᱭᱢ ᱛᱷᱚᱲᱟ
ᱦ ᱟᱞᱮ ᱟᱹᱛᱳ ᱫᱚᱻ ᱢᱤᱫᱴᱮᱱ ᱦᱩᱰᱤᱧ ᱧᱚᱜ ᱞᱮᱠᱟᱱ ᱢᱤᱫᱴᱮᱱ ᱟ ᱟᱹᱛᱩ ᱜᱮᱠᱚ ᱢᱮᱛᱟᱜᱼᱟ ᱟᱨ ᱦᱩᱰᱤᱧ ᱟᱛᱩ ᱜᱮ ᱵᱮᱥ ᱫᱚ ᱵᱩᱡᱷᱟᱹᱜᱼᱟ ᱟᱫᱚ ᱟᱨ ᱟᱞᱮ ᱟᱹᱛᱩ ᱫᱚ ᱫᱟᱨᱮ ᱠᱚ ᱢᱮᱱᱟᱜᱼᱟ ᱵᱮᱲᱦᱟᱭ ᱛᱮ ᱟᱫᱚ ᱵᱮᱲᱦᱟᱭ ᱛᱮ ᱫᱟᱨᱮ ᱢᱮᱱᱟᱜᱼᱟ ᱟᱨ ᱚᱱᱟ ᱛᱟᱞᱟ ᱨᱮᱜᱮ ᱦᱟᱸᱜ ᱟᱞᱮ ᱟᱹᱛᱩ ᱢᱮᱱᱟᱜᱼᱟ ᱵᱤᱨ ᱫᱚ ᱚᱱᱠᱟ ᱫᱚ ᱵᱟᱹᱱᱩᱜ ᱜᱮᱭᱟ ᱟᱫᱚ ᱚᱱᱠᱟ ᱧᱮᱞᱚᱜᱼᱟ ᱥᱟᱺᱜᱤᱧ ᱠᱷᱚᱱ ᱫᱚ ᱢᱮᱱᱟᱢ ᱵᱤᱨ ᱛᱮ ᱮᱥᱮᱫ ᱟᱠᱟᱱ ᱞᱮᱠᱟ ᱟᱫᱚ ᱚᱱᱟ ᱛᱟᱞᱟ ᱨᱮᱜᱮ ᱟᱞᱮ ᱟᱹᱛᱳ ᱠᱚ ᱢᱮᱱᱟᱜᱼᱟ ᱟᱨ ᱢᱮᱛᱟᱜ ᱢᱮ ᱟᱞᱮ ᱟᱹᱛᱳ ᱨᱮ ᱟᱻ ᱰᱮᱲᱥᱚᱴᱟ ᱜᱟᱱ ᱦᱟᱸᱜ ᱢᱮᱱᱟᱜ ᱠᱚᱣᱟ ᱰᱮᱲᱥᱚ ᱫᱚ ᱩᱱᱟᱹᱜ ᱥᱟᱸᱜᱮ ᱫᱚ ᱵᱟᱠᱚ ᱛᱟᱦᱮᱱᱟ ᱢᱟᱱᱮ ᱰᱮᱲᱥᱚ ᱫᱚ ᱛᱟᱦᱮᱱ ᱜᱮᱭᱟ ᱠᱚ ᱞᱟᱜᱽ ᱵᱷᱟᱜᱽ ᱞᱟᱜᱽ ᱵᱷᱟᱜᱽ ᱛᱚ ᱱᱚᱜᱚ ᱱᱚᱝᱠᱟ ᱟᱞᱮ ᱟ. ᱛᱩ ᱨᱮ ᱫᱚ ᱟᱫᱚ ᱟᱯᱮᱭᱜᱟ ᱟᱹᱛᱩ ᱵᱟᱵᱚᱫ ᱛᱮᱜᱮ ᱢᱟᱥᱮ ᱟᱢᱮᱢ ᱞᱟᱹᱭ ᱫᱟᱲᱮᱭᱟᱜ ᱠᱮᱭᱟ
ᱟᱞᱮ ᱟ ᱟᱹᱛᱩ ᱫᱚ ᱟᱞᱮ ᱟᱹᱛᱩ ᱥᱮᱫ ᱫᱚ ᱡᱟᱹᱥᱛᱤ ᱠᱟᱛᱮᱫ ᱫᱚ ᱵᱤᱨ ᱢᱮᱱᱟᱜᱼᱟ ᱟᱨ ᱵᱤᱨ ᱰᱩᱝᱨᱤ ᱵᱟᱹᱭᱦᱟᱹᱲ ᱟᱞᱮ ᱫᱚ ᱚᱱᱟ ᱛᱟᱞᱟᱨᱮ ᱢᱮᱱᱟᱜ ᱞᱮᱭᱟ ᱟᱨ ᱱᱮᱛᱟᱨ ᱫᱤᱱ ᱫᱚ ᱟᱹᱰᱤ ᱢᱚᱸᱡᱽ ᱵᱩᱡᱷᱟᱹᱜᱼᱟ ᱟᱫᱚ ᱦᱟᱹᱨᱭᱟᱹᱲ ᱜᱮ ᱟᱫ ᱤᱭᱟᱹ ᱠᱚᱦᱚᱸ ᱧᱟᱢᱚᱜᱼᱟ ᱠᱷᱮᱡᱩᱨ ᱧᱟᱢᱚᱜᱼᱟ ᱥᱚ ᱧᱟᱢᱚᱜᱼᱟ ᱟᱨ ᱠᱩᱫ ᱵᱤᱞᱤ ᱠᱚ ᱧᱟᱢᱚᱜᱼᱟ ᱛᱚ ᱚᱱᱟ ᱠᱚ ᱢᱮᱱᱟᱜ ᱟᱠᱟᱫᱟ ᱟᱞᱮ ᱟᱛᱳ ᱨᱮᱫᱚ
ᱟᱹᱰᱤ ᱱᱟᱯᱟᱭ ᱱᱚᱣᱟ ᱟᱹᱛᱩ ᱟᱲᱮᱯᱟᱥᱮ ᱨᱮ ᱱᱚᱣᱟ ᱡᱚ ᱡᱚᱢ ᱛᱮᱭᱟᱜ ᱡᱤᱱᱤᱥ ᱠᱚ ᱛᱟᱦᱮᱱᱟ ᱡᱮᱞᱮᱠᱟ ᱩᱞ ᱠᱚ ᱠᱩᱫᱽ ᱠᱚ ᱵᱟᱹᱨᱩ ᱠᱚ ᱟᱨᱦᱚᱸ ᱚᱱᱠᱟ ᱠᱩᱫᱽ ᱟᱨ ᱫᱩᱫᱷ ᱪᱮᱫ ᱠᱚᱪᱚᱝ ᱤᱱᱠᱟᱹ ᱢᱮᱱᱟᱜᱼᱟ ᱚᱱᱟ ᱠᱚᱫᱚ ᱢᱤᱫᱴᱮᱱ ᱟᱵᱚ ᱟᱛᱳ ᱞᱟᱹᱜᱤᱫ ᱫᱚ ᱟᱹᱰᱤ ᱵᱮᱥ ᱵᱩᱡᱷᱟᱹᱜᱼᱟ ᱱᱚᱣᱟ ᱠᱚ ᱧᱟᱢᱚᱜᱼᱟ ᱡᱚᱢᱟᱜ ᱧᱩᱣᱟᱜ ᱢᱟ ᱦᱩᱭᱩᱜ ᱠᱟᱱ ᱜᱮᱭᱟ ᱢᱮᱱᱠᱷᱟᱱ ᱱᱚᱣᱟ ᱯᱷᱟᱞ ᱞᱮᱠᱟᱱᱟᱜ ᱡᱤᱱᱤᱥ ᱦᱚᱸ ᱛᱟᱦᱮᱱ ᱠᱟᱱ ᱛᱟᱵᱚᱱᱟ ᱟᱨ ᱟᱹᱛᱩ‌ ᱨᱮᱫᱚ ᱱᱟᱦᱟᱜ ᱢᱤᱫ ᱨᱟᱹᱥᱠᱟᱹ ᱵᱩᱡᱷᱟᱹᱜᱼᱟ ᱚᱱᱟ ᱥᱤᱛᱩᱝ ᱫᱤᱱ ᱵᱟᱝ ᱛᱟᱦᱮᱱᱟ ᱫᱟᱨᱮ ᱩᱢᱩᱞ ᱨᱮ ᱛᱟᱦᱮᱱ ᱟᱨ ᱥᱟᱸᱜᱮ ᱦᱚᱲᱛᱮ ᱡᱟᱣᱨᱣᱟᱜ ᱟᱹᱰᱤ ᱵᱮᱥ ᱵᱩᱡᱷᱟᱹᱜᱼᱟ ᱟᱫᱚ ᱟᱞᱮ ᱟᱹᱛᱳ ᱫᱚ ᱱᱚᱜᱼᱚ ᱱᱚᱝᱠᱟ ᱢᱮᱱᱟᱜ ᱛᱟᱞᱮᱭᱟ ᱡᱟᱨᱣᱟ ᱞᱮᱠᱟ ᱫᱚ ᱟᱹᱰᱤ ᱵᱮᱥ ᱞᱟᱹᱭ ᱞᱟᱹ ᱦᱩᱭᱩᱜ ᱟᱞᱮ ᱟᱫᱚ ᱢᱟᱥᱮ ᱟᱯᱮ ᱟᱹᱛᱩ ᱨᱮᱭᱟᱜ ᱫᱚ ᱪᱮᱫ ᱞᱮᱠᱟ
ᱟᱞᱮ ᱟᱛᱳ ᱫᱚ ᱡᱟᱹᱥᱛᱤ ᱢᱟᱨᱟᱝ ᱫᱚ ᱵᱟᱹᱱᱩᱜᱼᱟ ᱛᱚ ᱦᱩᱰᱤᱧ ᱢᱟᱪᱷᱟ ᱜᱮ ᱢᱮᱱᱟᱜ ᱛᱟᱞᱮᱭᱟ ᱛᱚ ᱩᱱ ᱟᱹᱰᱤ ᱢᱚᱸᱡᱽ ᱵᱩᱡᱷᱟᱹᱜᱼᱟ ᱟᱨ ᱟᱞᱮ ᱠᱷᱚᱱ ᱱᱟᱥᱮᱭᱟᱜ ᱥᱟᱺᱜᱤᱧ ᱧᱚᱜ ᱨᱮ ᱢᱤᱫᱴᱟᱝ ᱦᱩᱰᱤᱧ ᱢᱟᱪᱷᱟ ᱜᱟᱰᱟ ᱢᱮᱱᱟᱜᱼᱟ ᱚᱱᱟ ᱜᱟᱰᱟ ᱟᱲᱮ ᱟᱲᱮᱛᱮ ᱚᱱᱟ ᱪᱮᱫ ᱠᱚ ᱢᱮᱛᱟᱜᱼᱟ ᱪᱩᱰᱩᱜ ᱫᱟᱨᱮ ᱢᱮᱱᱟᱜᱼᱟ ᱛᱚ ᱱᱮᱛᱟᱨ ᱫᱤᱱ ᱦᱟᱸᱜ ᱵᱤᱞᱤᱜᱼᱟ ᱛᱚ ᱚᱱᱟ ᱪᱩᱰᱩᱜ ᱵᱤᱞᱤ ᱡᱚᱢ ᱟᱹᱰᱤ ᱥᱤᱵᱤᱞ
ᱟᱪᱪᱷᱟ ᱛᱚ ᱟᱹᱰᱤ ᱱᱟᱯᱟᱭ ᱟᱫᱚ ᱴᱷᱤᱠᱮᱢ ᱞᱟᱹᱭ ᱠᱮᱫᱟ ᱟᱨ ᱡᱮᱭᱥᱮ ᱟᱹᱛᱩ ᱠᱚᱨᱮ ᱮᱢ ᱧᱮᱞᱟ ᱯᱩᱠᱷᱨᱤ ᱠᱚ ᱛᱟᱦᱮᱱᱟ ᱡᱟᱦᱟᱸ ᱦᱟᱹᱠᱩ ᱰᱚᱵᱷᱟ ᱠᱚ ᱟᱨ ᱜᱟᱰᱟ ᱦᱚᱸ ᱛᱟᱦᱮᱱᱟ ᱟᱨ ᱵᱟᱹᱭᱦᱟᱹᱲ ᱦᱚᱸ ᱛᱟᱦᱮᱱᱟ ᱟᱨ ᱟᱹᱛᱩᱳ ᱨᱮᱫᱚ ᱟᱸᱻ ᱱᱚᱣᱟ ᱥᱤᱛᱩᱝ ᱫᱤᱱ ᱡᱟᱦᱟᱸ ᱜᱟᱨᱢᱤ ᱪᱷᱩᱴᱤ ᱴᱤ ᱠᱚ ᱧᱟᱢ ᱵᱟᱲᱟᱜᱼᱟ ᱩᱱ ᱜᱷᱟᱹᱲᱤᱡ ᱟᱞᱮ ᱫᱚ ᱚᱱᱮ ᱩᱢᱩᱜ ᱦᱚᱞᱮ ᱪᱟᱞᱟᱜᱼᱟ ᱥᱮ ᱯᱟᱭᱨᱟᱜ ᱞᱮ ᱪᱟᱞᱟᱜᱼᱟ ᱛᱤᱠᱤᱱ ᱛᱤᱠᱤᱱ ᱟᱨ ᱡᱟᱦᱟᱸᱭ ᱠᱚ ᱚᱱᱟ ᱜᱟᱹᱲᱤ ᱠᱚᱨᱮ ᱛᱟᱦᱮᱱ ᱠᱟᱱᱟ ᱥᱮ ᱚᱱᱟ ᱱᱟᱣ ᱠᱚᱞᱮ ᱵᱮᱱᱟᱣ ᱵᱟᱲᱟᱭᱟ ᱟᱨᱻ ᱟᱹᱰᱤᱜᱟᱱ ᱱᱤᱝᱠᱟᱹ ᱛᱟᱞᱟ ᱛᱟᱞᱟᱨᱮ ᱟᱹᱭᱩᱵ ᱯᱟᱦᱚᱨ ᱱᱚᱝᱠᱟ ᱟᱠᱷᱲᱟ ᱞᱮᱠᱟ ᱥᱮ ᱠᱟᱹᱦᱱᱤ ᱠᱚᱦᱚᱸ ᱦᱩᱭ ᱵᱟᱲᱟᱜᱼᱟ᱾ ᱟᱫᱚ ᱱᱝᱠᱟ ᱟᱯᱮ ᱟᱛᱩ ᱠᱚᱨᱮᱫ ᱫᱚ ᱟᱨ ᱪᱮᱫ ᱪᱮᱫ ᱠᱚ ᱦᱩᱭ ᱵᱟᱲᱟᱜᱼᱟ?
ᱟᱞᱮ ᱟᱹᱛᱩ ᱨᱮᱫᱚ ᱱᱮᱛᱟᱨ ᱫᱤᱱ ᱤᱥᱠᱩᱞ ᱠᱚᱨᱮ ᱪᱷᱩᱴᱤ ᱦᱩᱭᱩᱜᱼᱟ ᱛᱚ ᱩᱱ ᱡᱚᱠᱷᱚᱱ ᱡᱚᱛᱚ ᱜᱤᱫᱽᱨᱟᱹ ᱠᱚ ᱦᱮᱡ ᱡᱟᱨᱢᱟᱜ ᱟᱠᱚ ᱛᱚ ᱤᱱᱨᱮᱱ ᱟᱞᱮ ᱥᱮᱫ ᱦᱚᱸ ᱚᱱᱠᱟ ᱦᱩᱭᱩᱜ ᱜᱮᱭᱟ ᱠᱩᱞᱦᱤ ᱠᱚᱨᱮ ᱩᱸ ᱚᱱᱟ ᱪᱮᱫ ᱠᱚ ᱢᱮᱛᱟᱜᱼᱟ, ᱜᱟᱲ ᱜᱟᱲ ᱠᱟᱛᱮᱫ ᱡᱚᱴᱮᱫ ᱡᱚᱴᱮᱫ ᱞᱟᱜᱟ ᱜᱟᱛᱮ ᱟᱨ ᱠᱩᱦᱩ ᱠᱩᱦᱩ ᱮᱢᱟᱱ ᱛᱮᱭᱟᱜ ᱠᱚᱞᱮ ᱜᱟᱛᱮᱜᱼᱟ᱾
ᱟᱹᱰᱤ ᱱᱟᱯᱟᱭ ᱱᱚᱣᱟ ᱫᱚ ᱟᱹᱛᱩ ᱫᱤᱥᱚᱢ ᱨᱮᱜᱮ ᱦᱩᱭ ᱫᱟᱲᱮᱭᱟᱜᱼᱟ᱾ ᱟᱛᱩ ᱫᱤᱥᱚᱢ ᱟᱨ ᱴᱟᱣᱩᱱ ᱨᱮ ᱱᱚᱣᱟ ᱠᱤᱱ ᱛᱟᱞᱟᱨᱮ᱾ ᱟᱛᱳ ᱴᱚᱞᱟ ᱨᱮᱜᱮ ᱢᱚᱸᱡᱽ ᱫᱚ ᱵᱩᱡᱷᱟᱹᱜᱼᱟ ᱪᱤᱠᱟᱛᱮ ᱟᱵᱚ ᱟᱵᱚ ᱜᱮᱵᱚᱱ ᱛᱟᱦᱮᱸᱱ ᱠᱟᱱᱟ ᱟᱵᱚᱜᱮ ᱡᱟᱦᱟᱸᱜᱮ ᱛᱟᱦᱮᱸᱱ ᱠᱟᱱᱟ ᱠᱚ ᱟᱵᱚᱨᱮᱱ ᱚᱲᱟᱜ ᱦᱚᱲ᱾ ᱯᱟᱲᱚᱥ ᱦᱚᱲ ᱥᱮ ᱵᱚᱭᱦᱟ ᱢᱤᱥᱨᱟ, ᱟᱨᱦᱚᱸ ᱡᱟᱦᱟᱸᱜᱮ ᱦᱮᱱᱟᱜ ᱵᱚᱱᱟ ᱪᱮᱫᱟᱜ ᱥᱮ ᱟᱵᱚ ᱟᱵᱚ ᱜᱮᱵᱚᱱ ᱛᱟᱦᱮᱸᱱᱟ ᱚᱱᱮ ᱚᱱᱟᱛᱮ ᱮᱸ ᱚᱱᱟ ᱠᱷᱮᱞᱳᱰᱟᱜ ᱧᱩᱛᱩᱢ ᱫᱚ ᱵᱟᱹᱧ ᱫᱤᱥᱟᱭᱟ, ᱢᱮᱱᱠᱷᱟᱱ ᱢᱤᱪᱚᱱᱤ ᱠᱚ ᱢᱮᱛᱟᱜᱼᱟ ᱦᱤᱱᱫᱤᱛᱮ ᱚᱱᱟ ᱩᱠᱩᱼᱪᱩᱠᱩ᱾ ᱟᱨ ᱮᱠ ᱥᱮᱞᱟᱭ ᱫᱳ ᱥᱮᱞᱟᱭ ᱚᱱᱟ ᱪᱮᱫ ᱠᱚ ᱛᱟᱦᱮᱸᱱᱟ ᱚᱱᱠᱟ᱾ ᱟᱨ ᱟᱹᱰᱤᱜᱟᱱ ᱱᱤᱝᱠᱟᱹ ᱢᱮᱱᱟᱜᱼᱟ, ᱟᱫᱚ ᱱᱚᱣᱟ ᱠᱩᱧ ᱧᱮᱞ ᱵᱟᱲᱟᱣ ᱠᱟᱫᱟ ᱟᱫᱚ ᱟᱢ ᱪᱮᱫ ᱪᱮᱫ ᱠᱚᱢ ᱦᱩᱫᱤᱥ ᱫᱟᱲᱮᱭᱟᱜ ᱠᱟᱱᱟ? ᱚᱱᱟ ᱟᱢ ᱦᱚᱢ ᱞᱟᱹᱭ ᱫᱟᱲᱮᱭᱟ ᱞᱟᱹᱭ ᱫᱟᱲᱮᱭᱟᱜ ᱠᱮᱭᱟ᱾
ᱦᱳᱭ ᱟᱞᱮ ᱥᱮᱱ ᱫᱚ ᱡᱚᱠᱷᱚᱱ ᱱᱟᱣᱟ ᱥᱟᱠᱟᱢ ᱥᱟᱜᱮᱱᱚᱜ ᱠᱟᱱᱟ ᱛᱚ ᱩᱱ ᱚᱠᱛᱚ ᱫᱚ, ᱚᱱᱟ ᱢᱟᱛᱠᱚᱢ ᱤᱭᱟᱹ ᱨᱮᱱᱟᱝ ᱥᱟᱠᱟᱢ ᱨᱮᱱᱟᱝ ᱵᱟᱹᱦᱩ ᱡᱟᱶᱟᱭ ᱞᱮ ᱵᱟᱱᱟᱣ ᱠᱚᱣᱟ ᱟᱨ ᱫᱟᱨᱮ ᱵᱩᱴᱟᱹ ᱨᱮᱢᱟ ᱟᱹᱰᱤ ᱟᱹᱰᱤ ᱢᱚᱸᱡᱽ ᱵᱩᱡᱷᱟᱹᱜᱼᱟ ᱥᱤᱛᱩᱝ ᱫᱤᱱ ᱢᱟ ᱛᱚ ᱚᱸᱰᱮ ᱜᱮ ᱟᱞᱮ ᱵᱟᱹᱦᱩ ᱡᱟᱶᱟᱭ ᱚᱱᱟ ᱠᱚᱞᱮ ᱜᱟᱛᱮᱜᱼᱟ᱾
ᱟᱹᱰᱤ ᱱᱟᱯᱟᱭ ᱟᱨ ᱱᱚᱣᱟ ᱦᱚᱸ ᱧᱮᱞ ᱵᱟᱲᱟ ᱠᱟᱱᱟ ᱥᱟᱭ ᱟᱸ ᱱᱚᱣᱟ ᱚᱱᱟ ᱠᱷᱮᱞᱚᱜ ᱟᱠᱚ ᱵᱟᱝ ᱚᱱᱟ ᱠᱤᱛ ᱠᱤᱛ ᱠᱚ ᱠᱷᱮᱞᱚᱜᱼᱟ ᱟᱨ ᱟᱨᱦᱚᱸ ᱟᱹᱰᱤᱜᱟᱱ ᱚᱱᱠᱟ ᱠᱷᱮᱞ ᱢᱮᱱᱟᱜᱼᱟ᱾ ᱟᱫᱚ ᱤᱧ ᱢᱟ ᱛᱤᱱᱟᱹᱜ ᱜᱟᱱᱤᱧ ᱫᱤᱥᱟᱹ ᱫᱟᱲᱮᱭᱟᱜᱼᱟ᱾ ᱟᱨ ᱛᱤᱱᱟᱹᱜ ᱜᱟᱱ ᱫᱚ ᱵᱟᱹᱧ ᱫᱤᱥᱟᱹ ᱫᱟᱲᱮᱭᱟᱜ ᱠᱟᱱᱟ ᱟᱫᱚ ᱯᱟᱥᱮᱡ ᱟᱢᱮᱢ ᱞᱟᱹᱭ ᱫᱟᱲᱮᱭᱟᱜ᱾ ᱠᱮᱭᱟ ᱟᱫᱚ ᱯᱟᱥᱮᱡ ᱠᱷᱮᱞ ᱵᱟᱲᱟ ᱟᱠᱟᱱ ᱜᱮᱭᱟᱯᱮ ᱟᱯᱮ ᱫᱚ᱾
ᱦᱳᱭ ᱟᱞᱮ ᱥᱮᱫ ᱫᱚ, ᱟᱸ ᱠᱤᱛ ᱠᱤᱛ ᱚᱱᱟ ᱦᱚᱸᱞᱮ ᱜᱟᱛᱮᱜ ᱜᱮᱭᱟ ᱟᱨ ᱞᱳᱠᱠᱷᱟ ᱜᱩᱴᱤ ᱟᱨ ᱮᱸ ᱠᱟᱵᱟᱰᱤ ᱚᱱᱟ ᱠᱚᱞᱮ ᱜᱟᱛᱮᱜᱼᱟ᱾
ᱟᱨ ᱢᱤᱫᱴᱤᱡ ᱤᱧ ᱟᱸᱡᱚᱢ ᱟᱠᱟᱫᱼᱟ ᱟᱢᱩᱪ ᱟᱢᱩᱪ ᱥᱮ ᱪᱮᱫ ᱠᱚ ᱢᱮᱱᱟ᱾ ᱚᱱᱮᱧ ᱟᱸᱡᱚᱢ ᱵᱟᱲᱟ ᱟᱠᱟᱜᱼᱟ᱾ ᱟᱨ ᱟᱨᱦᱚᱸ ᱚᱱᱠᱟ ᱢᱮᱱᱟᱜᱼᱟ ᱟᱫᱚ, ᱵᱟᱦᱨᱮ ᱠᱚᱨᱮ ᱛᱟᱦᱮᱸᱱ ᱠᱷᱟᱹᱛᱤᱨ ᱛᱮ ᱟᱛᱳ ᱨᱮᱢᱟ ᱱᱮᱛᱟᱨ ᱦᱟᱸᱜ ᱫᱤᱥᱟᱹ ᱠᱚ ᱦᱟᱸᱜ᱾ ᱵᱟᱹᱭ ᱵᱟᱹᱭᱛᱮ ᱟᱫᱚᱜ ᱠᱟᱱᱟ ᱵᱟᱦᱨᱮ ᱨᱮ ᱛᱟᱦᱮᱸᱱ ᱠᱷᱟᱹᱛᱤᱨ ᱛᱮ᱾ ᱟᱫᱚ ᱟᱛᱳ ᱚᱲᱟᱜ ᱨᱮ ᱛᱟᱦᱮᱸ ᱞᱮᱠᱷᱟᱱ ᱫᱚ ᱯᱟᱥᱮᱡ ᱚᱱᱟ ᱠᱚ ᱧᱮᱞ ᱧᱮᱞ ᱛᱮ ᱚᱱᱟ ᱠᱚ ᱫᱤᱥᱟᱹᱜᱼᱟ ᱟᱫᱚ ᱮᱱᱛᱮ ᱨᱮᱦᱚᱸ ᱟᱛᱳ ᱫᱤᱥᱚᱢ ᱨᱮᱭᱟᱜ ᱜᱮ ᱫᱤᱥᱟᱹ ᱫᱚ ᱦᱤᱡᱩᱜᱼᱟ᱾ ᱟᱨ ᱵᱟᱠᱚ ᱢᱮᱱᱟ ᱴᱟᱣᱩᱱ ᱨᱮ ᱛᱟᱦᱮᱸᱱ ᱥᱮ ᱡᱟᱦᱟᱸ ᱨᱮᱜᱮ ᱛᱟᱦᱮᱸᱱ᱾ ᱟᱛᱳ ᱫᱤᱥᱚᱢ ᱨᱮᱜᱮ ᱢᱚᱡᱽ ᱫᱚ ᱵᱩᱡᱷᱟᱹᱜᱼᱟ᱾ ᱟᱫᱚ ᱱᱚᱜᱼᱚ ᱱᱚᱣᱟ ᱡᱤᱱᱤᱥ ᱟᱹᱭᱠᱟᱹᱣ ᱵᱟᱲᱟᱜᱼᱟ ᱥᱮ ᱵᱟᱝ ᱟᱹᱭᱠᱟᱹᱜᱼᱟ? ᱟᱛᱳ ᱫᱤᱥᱚᱢ ᱨᱮᱭᱟᱜ ᱫᱚ
ᱦᱳᱭ ᱟᱛᱳ ᱫᱤᱥᱚᱢ ᱨᱮᱜᱮ ᱵᱮᱥ ᱫᱚ ᱵᱩᱡᱷᱟᱹᱜᱼᱟ᱾ ᱟᱨ ᱵᱟᱡᱟᱨ ᱠᱚᱨᱮᱱ ᱛᱟᱦᱮᱸᱱ ᱠᱷᱟᱱ ᱛᱚ ᱟᱛᱳ ᱫᱤᱥᱚᱢ ᱨᱮᱱᱟᱜ ᱚᱱᱟ ᱠᱷᱮᱞ ᱠᱚ, ᱚᱱᱟ ᱠᱚᱫᱚ ᱡᱚᱛᱚ ᱦᱤᱲᱤᱧ ᱤᱫᱤᱜᱼᱟ ᱟᱨ ᱟᱛᱳ ᱫᱤᱥᱚᱢ ᱨᱮᱢ ᱛᱟᱦᱮᱸᱱ ᱠᱷᱟᱱ ᱟᱹᱭᱩᱵ ᱯᱚᱦᱚᱨ ᱡᱚᱠᱷᱚᱱ ᱦᱩᱭᱩᱜᱼᱟ ᱛᱚ ᱩᱱ ᱚᱠᱛᱚ ᱩᱱᱠᱩ ᱜᱚᱲᱚᱢ ᱵᱩᱲᱦᱤ ᱦᱟᱲᱟᱢ ᱠᱚ ᱛᱟᱦᱮᱸᱱᱚᱜᱼᱟ ᱛᱚ ᱩᱱᱠᱩ ᱠᱚᱴᱷᱮᱱ ᱫᱩᱲᱩᱵ ᱠᱟ ᱠᱟᱛᱮᱱ ᱠᱤᱥᱟᱹ, ᱠᱩᱫᱩᱢ, ᱵᱷᱮᱱᱛᱟ, ᱠᱟᱛᱷᱟ ᱢᱮᱱᱠᱟᱛᱷᱟ, ᱮᱢᱟᱱ ᱠᱚ ᱟᱹᱰᱤ ᱢᱚᱸᱡᱽ ᱠᱚ ᱞᱟᱹᱭᱟ ᱟᱨ ᱟᱸᱡᱚᱢ ᱨᱮᱦᱚᱸ ᱟᱹᱰᱤ ᱟᱹᱰᱤ ᱢᱚᱸᱡᱽ ᱵᱩᱡᱷᱟᱹᱜᱼᱟ᱾ ᱛᱚ ᱡᱚᱛᱚ ᱜᱤᱫᱽᱨᱟᱹ ᱡᱟᱣᱨᱟ ᱠᱟᱛᱮᱜ ᱚᱱᱠᱟᱜᱮ ᱟᱞᱮ ᱥᱮᱱ ᱫᱚ᱾ ᱢᱤᱫ ᱴᱷᱮᱱ ᱫᱩᱲᱩᱵ ᱠᱟᱛᱮᱜ ᱟᱹᱭᱩᱵ ᱯᱚᱦᱚᱨ ᱡᱚᱠᱷᱚᱱ ᱫᱚᱞᱮ ᱟᱸᱡᱚᱢᱟ᱾
ᱟᱹᱰᱤ ᱱᱟᱯᱟᱭ ᱟᱹᱰᱤ ᱱᱟᱯᱟᱭ ᱟᱫᱚ ᱱᱮᱛᱟᱨ ᱫᱚ ᱱᱟᱦᱟᱜ ᱟᱸᱡᱚᱢ ᱟᱵᱚ ᱥᱮ ᱵᱟᱵᱚ ᱟᱸᱡᱚᱢᱮᱜ-ᱟ ᱦᱟᱸᱜ ᱢᱳᱵᱟᱭᱤᱞ ᱤᱱᱴᱟᱨᱱᱮᱴ ᱫᱤᱱ ᱦᱚᱸ ᱥᱮᱴᱮᱨ ᱟᱠᱟᱱᱟ᱾ ᱟᱫᱚ ᱮᱱᱛᱮ ᱨᱮᱦᱚᱸ ᱟᱛᱳ ᱴᱚᱞᱟ ᱨᱮᱫᱚ ᱱᱚᱣᱟ ᱠᱟᱹᱦᱱᱤ ᱠᱚ ᱟᱸᱡᱚᱢ ᱫᱚᱠᱚ ᱟᱸᱡᱚᱢ ᱵᱟᱲᱟᱭ ᱜᱮ ᱞᱟᱹᱭ ᱟᱵᱚᱱ ᱠᱟᱱ ᱜᱮᱭᱟ ᱠᱚ, ᱟᱨ ᱱᱚᱣᱟ ᱟᱛ ᱦᱳᱞ ᱠᱟᱱᱟ, ᱜᱟᱹᱰᱤ ᱠᱚᱦᱚᱸ ᱯᱟᱥᱮᱡ ᱟᱫᱷᱟᱱ ᱟᱛᱳ ᱨᱮᱫᱚ ᱵᱟᱝ ᱪᱟᱞᱟᱜ-ᱟ ᱩᱱᱟᱹᱜ ᱫᱚ, ᱟᱨ ᱥᱤᱢᱨᱟᱜ ᱵᱮᱨᱮᱫ ᱚᱠᱛᱮ ᱨᱮᱦᱚᱸ ᱪᱮᱬᱮ ᱠᱚᱠᱚ ᱨᱟᱜᱟ, ᱥᱤᱢ ᱥᱟᱺᱰᱤ ᱠᱚ ᱨᱟᱜᱟ, ᱟᱨ ᱴᱟᱣᱩᱱ ᱨᱮᱫᱚ ᱱᱟᱦᱟᱜ ᱚᱱᱠᱟ ᱢᱟ ᱵᱟᱹᱱᱩᱜ ᱜᱮ, ᱛᱚ ᱱᱚᱜᱼᱚ ᱱᱚᱣᱟ ᱧᱮᱞ ᱛᱮᱦᱚᱸ ᱟᱛᱳ ᱨᱮᱫᱚ ᱟᱹᱰᱤ ᱢᱚᱸᱡᱽ ᱵᱩᱡᱷᱟᱹᱜᱼᱟ᱾ ᱟᱫᱚ ᱱᱚᱜᱼᱚ ᱱᱚᱝᱠᱟ ᱟᱯᱮ ᱟᱛᱳ ᱨᱮ ᱪᱮᱫᱞᱮᱠᱟ ᱱᱚᱝᱠᱟᱢ ᱵᱩᱡᱷᱟᱹᱣ ᱵᱟᱲᱟ ᱟᱠᱟᱫ ᱜᱮᱭᱟᱢ ᱠᱚ᱾ ᱪᱮᱫ ᱞᱮᱠᱟ ᱵᱩᱡᱷᱟᱹᱜ-ᱟ ᱥᱮᱛᱟᱜ ᱵᱮᱲᱟ, ᱟᱨ ᱥᱤᱢᱨᱟᱹᱜ ᱵᱮᱲᱟ᱾
ᱦᱳᱭ ᱥᱤᱢ ᱨᱟᱜ ᱵᱮᱲᱟ ᱡᱚᱠᱷᱚᱱ ᱪᱟᱨ ᱯᱟᱸᱪ ᱵᱟᱡᱮ ᱚᱠᱛᱚ ᱥᱤᱢ ᱠᱚᱠᱚ ᱨᱟᱜᱟ ᱛᱚ ᱩᱱ ᱜᱷᱟᱹᱲᱤᱡ ᱜᱮ ᱡᱚᱛᱚ ᱦᱚᱲ ᱟᱛᱳ ᱠᱚᱨᱮ ᱢᱟ ᱵᱟᱰᱟᱭ ᱜᱮ ᱡᱟᱹᱞᱫᱤ ᱠᱚ ᱵᱮᱨᱮᱫ ᱜᱚᱫᱚᱜ ᱛᱚᱻ ᱟᱞᱮ ᱦᱚᱸ ᱚᱱᱠᱟ ᱜᱮ ᱡᱟᱹᱞᱫᱤ ᱜᱮ ᱵᱮᱨᱮᱫ ᱠᱟᱛᱮᱱ ᱦᱟᱱᱛᱮ ᱱᱟᱛᱮ ᱫᱟᱬᱟ ᱵᱟᱲᱟᱭ ᱠᱟᱛᱮ ᱟᱨ ᱟᱛᱳ ᱫᱚ ᱱᱤᱭᱟᱹ ᱢᱚᱡᱽ ᱠᱟᱱᱟ ᱠᱤ ᱤᱭᱟᱹ ᱞᱟᱹᱜᱤᱫ ᱦᱚᱸ ᱫᱟᱹᱛᱟᱹᱱᱤ ᱞᱟᱹᱜᱤᱫ ᱦᱚᱸ, ᱟᱝ ᱤᱭᱟᱹ ᱠᱚ ᱵᱚᱱ ᱵᱮᱵᱷᱟᱨᱟ᱾ ᱟᱨ ᱡᱮᱭᱥᱮ ᱦᱩᱭᱱᱟ ᱱᱤᱢ ᱠᱩᱨᱩᱧ ᱟᱨ ᱵᱷᱮᱨᱱᱰᱟ᱾ ᱚᱱᱟ ᱠᱚᱠᱚ ᱞᱟᱹᱭᱟ ᱡᱮ ᱚᱱᱟ ᱛᱮᱫᱚ ᱰᱟᱴᱟ ᱠᱚ ᱟᱹᱰᱤ ᱩᱨᱤᱡ ᱜᱮ ᱛᱟᱦᱮᱱᱚᱜ-ᱟ᱾
ᱞᱟᱹᱭ ᱟᱠᱚ ᱢᱟᱛᱠᱚᱢ ᱛᱮᱦᱚᱸ ᱩᱨᱤᱡᱚᱜ-ᱟ᱾
ᱢᱟᱛᱠᱚᱢ ᱛᱮ ᱦᱚ, ᱟᱨ ᱱᱚᱣᱟ ᱦᱚᱸ ᱢᱤᱫᱴᱮᱡ ᱟᱛᱩ ᱨᱮᱱᱟᱜ ᱫᱚ ᱵᱮᱥ ᱵᱩᱡᱷᱟᱹᱜ-ᱟ, ᱡᱮᱞᱮᱠᱟ ᱟᱹ ᱜᱟᱰᱟ ᱨᱮᱦᱚᱸ ᱛᱩᱯᱩᱱ ᱜᱷᱟᱴ ᱵᱚ ᱪᱟᱞᱟᱜ-ᱟ ᱛᱚ ᱜᱟᱛᱮ ᱜᱟᱛᱮ ᱵᱚ ᱪᱟᱞᱟᱜ-ᱟ᱾ ᱟᱫᱚ ᱠᱚᱲᱟ ᱜᱤᱫᱽᱨᱟᱹ ᱫᱚ ᱠᱚᱲᱟ ᱦᱚᱲ ᱜᱷᱟᱴ ᱥᱮ ᱠᱩᱲᱤ ᱦᱚᱲ ᱫᱚ ᱠᱩᱲᱤ ᱦᱚᱲ ᱜᱷᱟᱴ ᱟᱨ ᱡᱮᱞᱮᱠᱟ ᱫᱟᱜ ᱞᱩ ᱜᱷᱟᱴ᱾ ᱥᱮ ᱠᱩᱭ ᱠᱩᱭ ᱫᱟᱜ ᱞᱩ ᱜᱷᱟᱴ ᱥᱮ ᱪᱟᱯᱟ ᱠᱟᱞ᱾ ᱩᱱ ᱜᱷᱩᱲᱤᱜ ᱦᱚᱸ ᱚᱱᱮ ᱥᱟᱶ ᱥᱟᱶ ᱛᱮᱵᱚᱱ ᱤᱭᱟᱹᱭᱟ᱾ ᱫᱟᱜ ᱟᱜᱩ ᱛᱚ ᱱᱚᱜ-ᱚ ᱱᱚᱣᱟ ᱢᱤᱫᱴᱮᱱ ᱞᱟᱹᱯᱟᱹᱭ ᱦᱚᱸ ᱜᱟᱱᱚᱜᱚᱜ ᱠᱟᱱᱟ᱾ ᱟᱨ ᱨᱟᱹ ᱥᱟᱶ ᱥᱟᱶ ᱛᱮ ᱡᱮᱞᱮᱠᱟ ᱱᱟᱦᱟᱨ ᱜᱟᱰᱟ ᱟᱫᱚ ᱱᱚᱜ ᱱᱚᱣᱟ ᱠᱚᱦᱚᱸ ᱱᱚᱝᱠᱟ ᱚᱵᱚᱥᱛᱷᱟ ᱢᱟᱱᱮ ᱱᱤᱝᱠᱟ ᱧᱮᱞ ᱵᱟᱲᱟᱣ ᱠᱟᱱᱟ ᱟᱛᱩ ᱨᱮ ᱥᱮ ᱪᱮᱫ ᱞᱮᱠᱟ?
ᱦᱚᱭ ᱟᱞᱮ ᱥᱮᱫ ᱦᱚᱸ ᱚᱱᱛᱮ ᱫᱚ ᱤᱭᱟᱹ ᱜᱟᱹᱰᱭᱟᱹ ᱢᱮᱱᱟᱜ ᱟᱠᱟᱫᱟ ᱛᱚ ᱚᱸᱰᱮ ᱜᱮ ᱡᱚᱛᱚ ᱨᱤᱭᱟᱹᱣ ᱠᱟ ᱛᱮᱱ ᱞᱮ ᱪᱟᱞᱟᱜ-ᱟ, ᱟᱫᱚ ᱥᱚᱸᱜᱮ ᱛᱮ ᱰᱟᱹᱵᱽᱨᱟᱹᱜ ᱪᱟᱞᱟᱜ ᱫᱚ ᱟᱹᱰᱤ ᱢᱚᱡᱽ ᱵᱩᱡᱷᱟᱹᱜ-ᱟ᱾ ᱛᱚ ᱚᱱᱠᱟ ᱜᱮ ᱟᱞᱮ ᱥᱮᱱ ᱦᱚᱸ ᱞᱮ ᱪᱟᱞᱟᱜ-ᱟ᱾ ᱟᱨ ᱜᱟᱹᱰᱭᱟᱹ ᱟᱲᱮ ᱟᱲᱮ ᱛᱮ ᱟᱹᱰᱤ ᱢᱚᱡᱽ ᱢᱚᱸᱡᱽ ᱫᱟᱨᱮ ᱠᱚ ᱛᱟᱦᱮᱱ ᱠᱷᱟᱱ ᱟᱨ ᱜᱮ ᱵᱮᱥ ᱵᱩᱡᱷᱟᱹᱜ-ᱟ᱾
ᱟᱨ ᱱᱚᱣᱟ ᱦᱚᱸ ᱢᱮᱱᱟᱜ-ᱟ ᱡᱮ ᱟᱛᱳ ᱴᱚᱞᱟ ᱨᱮ ᱱᱚᱣᱟ ᱫᱟᱨᱮ ᱡᱟᱦᱟᱸ ᱢᱟᱨᱟᱝ ᱢᱟᱨᱟᱝ ᱫᱟᱨᱮ ᱛᱟᱦᱮᱱᱟ ᱩᱱᱟᱹᱜ ᱡᱷᱤᱞᱣᱟᱹᱜ ᱦᱚᱸ ᱜᱟᱱᱚᱜᱚᱜ᱾
ᱚᱱᱟ ᱢᱤᱫᱴᱮᱡ ᱨᱟᱹᱥᱠᱟᱹᱭ ᱵᱩᱡᱷᱟᱹᱣ ᱦᱚᱪᱚᱭᱮᱭᱟ ᱥᱮ ᱪᱮᱫᱞᱮᱠᱟ?
ᱦᱳᱭ,
ᱟᱨ ᱟᱹᱛᱩᱳ ᱨᱮᱫᱚ ᱱᱚᱜᱼᱚᱭ ᱯᱚᱨᱚᱵᱽ ᱯᱚᱨᱵᱷᱟᱥ ᱠᱚ ᱦᱩᱭ ᱵᱟᱲᱟᱜᱼᱟ? ᱟᱫᱚ ᱪᱮᱫ ᱪᱮᱫ ᱠᱚ ᱯᱚᱨᱚᱵᱽ ᱠᱚ ᱦᱩᱭ ᱵᱟᱲᱟᱜᱼᱟ ᱟᱯᱮ ᱟᱛᱳ ᱠᱚ ᱥᱮᱫ ᱫᱚ ᱚᱱᱠᱟ ᱡᱩᱫᱤᱢ ᱵᱟᱲᱟᱭ? ᱠᱷᱢ ᱞᱟᱹᱭ ᱫᱟᱲᱮᱭᱟᱜ ᱠᱮᱭᱟ᱾
ᱟᱞᱮᱛᱳ ᱨᱮᱫᱚ, ᱥᱚᱦᱚᱨᱟᱭ ᱵᱟᱦᱟ ᱠᱟᱨᱢᱟ, ᱱᱤᱭᱟᱹ ᱠᱚ ᱯᱚᱨᱚᱵᱽ ᱜᱮ ᱦᱩᱭᱩᱜᱼᱟ᱾᱾
ᱟᱨ ᱥᱟᱠᱨᱟᱛ ᱦᱚᱸ ᱯᱟᱥᱮᱡ ᱦᱩᱭ ᱡᱟᱦᱟᱱᱚᱜᱼᱟ?
ᱦᱳᱭ ᱦᱮᱸ ᱥᱟᱠᱨᱟᱛ ᱦᱚᱸ ᱦᱩᱭᱩᱜ ᱜᱮᱭᱟ᱾ ᱚᱱᱟ ᱫᱚ, ᱥᱚᱦᱨᱟᱭ ᱛᱟᱭᱚᱢ ᱜᱮ ᱦᱩᱭᱩᱜᱼᱟ ᱥᱟᱠᱨᱟᱛ ᱫᱚ᱾
ᱦᱳᱭ ᱥᱚᱦᱨᱟᱭ ᱛᱟᱭᱚᱢ ᱦᱩᱭᱩᱜ-ᱟ ᱟᱨ ᱟᱛᱳ ᱴᱚᱞᱟ ᱨᱮ᱾ ᱟᱹᱰᱤ ᱜᱟᱱ ᱮᱱᱠᱟ ᱯᱚᱨᱚᱵᱽ ᱦᱚᱸ ᱢᱮᱱᱟᱜ ᱫᱚ ᱢᱮᱱᱟᱜ ᱜᱮᱭᱟ ᱟᱸᱡᱚᱢ ᱵᱟᱲᱟᱣ ᱠᱟᱱ ᱜᱮᱭᱟ ᱥᱤᱢᱥ ᱾ ᱥᱤᱢ ᱵᱚᱸᱜᱟ ᱦᱚᱸ ᱦᱩᱭᱩᱜᱼᱟ ᱱᱚᱣᱟ ᱤᱭᱟᱹ ᱫᱤᱱ ᱱᱚᱣᱟ ᱦᱩᱲᱩ ᱨᱚᱦᱚᱭ ᱠᱩᱲᱟᱹᱣ ᱠᱟᱛᱮᱫ ᱟᱹᱞᱩ ᱠᱚᱵᱚᱱ ᱨᱚᱦᱚᱭᱟ ᱩᱱ ᱨᱮᱦᱚᱸ ᱥᱤᱢ ᱠᱚ ᱵᱚᱸᱜᱟ ᱠᱚᱣᱟ᱾ ᱚᱱᱟ ᱵᱟᱲᱜᱮᱟᱜᱲᱮ ᱯᱟᱥᱮᱡ ᱨᱮ ᱟᱫᱚ ᱱᱚᱣᱟᱢ ᱧᱮᱞ ᱵᱟᱲᱟ ᱟᱠᱟᱫ ᱜᱮᱭᱟ ᱥᱮ ᱟᱸᱡᱚᱢ ᱵᱟᱲᱟ ᱟᱠᱟᱫ ᱜᱮᱭᱟ ᱯᱟᱥᱮᱫ᱾
ᱚᱦᱭ ᱧᱮᱞ ᱫᱚ ᱵᱟᱹᱧ ᱧᱮᱞ ᱵᱟᱲᱟ ᱟᱠᱟᱫᱟ ᱟᱸᱡᱚᱢ ᱵᱟᱲᱟ ᱟᱠᱟᱫ ᱜᱮᱤᱭᱟᱹᱟᱹᱧ᱾ ᱚᱱᱠᱟ ᱦᱩᱭᱩᱜᱭ ᱠᱟᱱ ᱜᱮᱭᱟ᱾
ᱟᱫᱚ ᱟᱛᱳ ᱴᱚᱞᱟᱨᱮ ᱟᱹᱰᱤᱜᱟᱱ ᱚᱱᱠᱟ ᱦᱮᱸ ᱢᱮᱠᱥᱤᱢᱟᱢ ᱫᱚ ᱢᱮᱱᱫᱚ ᱡᱟᱹᱥᱛᱤ ᱫᱚ ᱱᱚᱣᱟ ᱵᱟᱦᱟ ᱥᱚᱦᱚᱨᱟᱭ, ᱟᱨ ᱱᱚᱣᱟ ᱫᱚ ᱟ ᱟᱹᱛᱩᱳ ᱨᱮᱜᱮ ᱵᱚ ᱢᱟᱱᱟᱣ ᱫᱟᱲᱮᱭᱟᱜᱼᱟ, ᱪᱮᱫᱟᱜ ᱥᱮ ᱟᱹᱛᱩᱳ ᱨᱮᱜᱮ ᱟᱠᱷᱲᱟ ᱠᱩᱞᱦᱤᱮ ᱟᱨ ᱟᱛᱳ ᱠᱷᱚᱱ ᱪᱷᱟᱲᱟ ᱢᱟ ᱮᱴᱟᱜ ᱨᱮᱢᱟ ᱚᱱᱠᱟ ᱵᱟᱵᱚ ᱢᱟᱱᱟᱣ ᱫᱟᱲᱮᱭᱟᱜᱼᱟ ᱠᱩᱞᱦᱤ ᱠᱚᱨᱮ ᱫᱚ᱾ ᱪᱮᱫᱟᱜ ᱥᱮ ᱜᱟᱹᱰᱤ ᱠᱚ ᱦᱤᱡᱩᱜ ᱥᱮᱱᱚᱜᱼᱟ ᱥᱮ ᱟᱹᱛᱩ ᱠᱚᱨᱮ ᱫᱚ ᱚᱱᱠᱟ ᱫᱚ ᱵᱟᱹᱱᱩᱜᱼᱟ᱾ ᱟᱫᱚ ᱱᱚᱜᱼᱚ ᱱᱚᱝᱠᱟ ᱟᱯᱮ ᱥᱮᱫ ᱫᱚ ᱱᱚᱝᱠᱟ ᱟᱠᱷᱲᱟ ᱠᱚᱨᱮ ᱠᱚ ᱮᱱᱮᱡ ᱥᱮᱨᱮᱧᱟ ᱥᱮ ᱵᱟᱠᱚ ᱮᱱᱮᱡ ᱥᱮᱨᱮᱧᱟ?
ᱟᱠᱷᱲᱟ ᱮᱱᱮᱡ ᱥᱮᱨᱮᱧ ᱜᱮ, ᱟᱹᱰᱤ ᱨᱚᱢ ᱡᱷᱚᱢ ᱦᱩᱭᱩᱜᱼᱟ ᱡᱚᱠᱷᱚᱱ ᱥᱚᱦᱨᱟᱭ ᱛᱤᱭᱟᱹᱜᱚᱜᱼᱟ ᱛᱚ ᱩᱱ ᱚᱠᱛᱚ ᱫᱚ᱾ ᱟᱨ ᱠᱩᱲᱤ ᱜᱤᱫᱽᱨᱟᱹ ᱫᱚ ᱚᱲᱟᱜ ᱠᱚ ᱥᱟᱯᱷᱟ᱾ ᱟᱨ ᱵᱷᱤᱛ ᱠᱚᱨᱮ ᱪᱤᱛᱟᱹᱨ ᱠᱚ ᱟᱹᱰᱤ ᱢᱚᱸᱡᱽᱢᱚᱸᱡᱽ ᱥᱮ ᱞᱮ ᱵᱮᱟᱱᱟᱣᱟ ᱵᱟᱦᱟ ᱦᱩᱭᱱᱟ ᱟᱨᱠᱩ